ᱡᱚᱸᱦᱟᱨ ᱜᱮ ᱜᱚᱝᱠ ᱦᱮ ᱦᱮᱞᱳ ᱜᱚᱝᱠᱮ? ᱨᱚᱲ ᱵᱟᱭ ᱟᱸᱡᱚᱢᱚᱜ ᱠᱟᱱ ᱛᱟᱵᱮᱱᱟ ᱜᱚᱝᱠᱮ?
ᱦᱚᱸ ᱞᱟᱹᱭᱵᱮᱱ᱾
ᱟᱸᱡᱚᱢ ᱧᱟᱢᱮᱼᱟ ᱵᱮᱱ ᱱᱤᱛᱚᱜ?
ᱦᱚᱸ ᱱᱤᱛᱚᱜ ᱞᱤᱧ ᱟᱡᱚᱢ ᱮᱫᱟ᱾
ᱦᱚ ᱜᱚᱝᱠᱮ ᱛᱟᱦᱚᱞᱮ ᱱᱟᱯᱟᱭ ᱵᱟᱲᱟ ᱜᱮᱥᱮ?
ᱦᱚᱸ ᱱᱟᱯᱟᱭ ᱵᱟᱲᱟ ᱜᱮ, ᱟᱹᱵᱤᱱ ᱜᱮ ᱪᱮᱫ ᱞᱮᱠᱟ ᱦᱮᱱᱟᱜ ᱵᱤᱱᱟ?
ᱦᱳᱭ ᱟᱹᱞᱤᱧ ᱦᱚᱸ ᱱᱚᱜᱼᱚᱭ ᱪᱟᱸᱫᱳ ᱵᱚᱸᱜᱟ ᱟᱜ ᱫᱟᱭᱟ ᱢᱟᱭᱟᱛᱮ ᱱᱟᱯᱟᱭ ᱜᱮ ᱢᱮᱱᱟᱜ ᱞᱤᱧᱟ᱾
ᱟᱪᱪᱷᱟ, ᱜᱚᱝᱠᱮ ᱟᱹᱵᱤᱱᱟᱜ ᱚᱲᱟᱜ ᱫᱚ ᱚᱠᱟ ᱨᱮ? ᱪᱤᱠᱟ ᱦᱚᱸ ᱵᱟᱝ ᱱᱚᱱᱰ ᱜᱤᱛᱤᱡ ᱵᱟᱲᱟ ᱦᱩᱭ ᱠᱟᱱᱟ, ᱜᱤᱛᱤᱡ ᱵᱟᱲᱟ ᱦᱩᱭ ᱠᱟᱱᱟ ᱜᱚᱝᱠᱮ᱾
ᱳ ᱟᱪᱪᱷᱟ, ᱟᱹᱞᱤᱧᱟᱜ ᱚᱲᱟᱜ ᱫᱚ ᱜᱚᱝᱠᱮ ᱱᱟᱼ ᱟᱭ ᱤᱭᱟᱹ ᱵᱮᱱ ᱟᱸᱡᱚᱢᱟ ᱠᱟᱫ ᱛᱮ ᱱᱟᱜ ᱱᱟ ᱵᱚᱨᱫᱷᱚᱢᱟᱱ
ᱦᱚᱸ ᱦᱳᱭ ᱟᱸᱡᱚᱢ ᱫᱚ ᱞᱤᱧ ᱟᱸᱡᱚᱢ ᱟᱠᱟᱫ ᱜᱮᱭᱟ᱾
ᱚᱸ ᱦᱳᱭ ᱦᱳᱭ ᱚᱱᱟ ᱚᱱᱟ ᱵᱚᱨᱫᱷᱚᱢᱟᱱ ᱡᱤᱞᱟ ᱢᱚᱫᱽᱫᱷᱮ ᱨᱮᱜᱮ ᱯᱟᱲᱟᱜ ᱠᱟᱱᱟ ᱜᱚᱝᱠᱮ
ᱟᱪᱪᱷᱟ ᱟᱪᱪᱷᱟ
ᱟᱵᱤᱱᱟᱜ ᱠᱟᱹᱴᱤᱡ ᱱᱟᱥᱮ ᱫᱷᱟᱨᱟ ᱡᱟᱹᱱᱤᱡ ᱱᱮᱴᱣᱟᱨᱠ ᱮ ᱰᱤᱥ ᱠᱟᱱ ᱫᱟ ᱜᱚᱝᱠᱮ ᱨᱚᱲ ᱠᱚ ᱵᱮᱥ ᱫᱷᱟᱨᱟᱱ ᱥᱟᱺᱦᱤᱡ ᱵᱟᱹᱞᱤᱧ ᱟᱸᱡᱚᱢ ᱧᱟᱢᱮᱫᱼᱟ
ᱟᱪᱪᱷᱟ ᱼ ᱟᱪᱪᱷᱟᱼᱼ
ᱦᱮᱸ ᱟᱨ ᱟᱵᱤᱱᱟᱜ ᱦᱳᱭ ᱦᱳᱭ ᱜᱚᱝᱠᱮ ᱟᱸᱡᱚᱢ ᱧᱟᱢᱮᱫ ᱟᱞᱤᱧ᱾
ᱦᱚᱸ ᱦᱚᱸ,
ᱛᱷᱟᱞᱮ ᱜᱚᱝᱠᱮ ᱟᱵᱤᱱᱟᱜ ᱚᱲᱟᱜ ᱫᱚ ᱚᱠᱟ ᱨᱮ?
ᱟᱹᱞᱤᱧᱟᱜ ᱚᱲᱟᱜ ᱫᱚ ᱚᱱᱟ ᱯᱩᱨᱩᱞᱤᱭᱟᱹ ᱥᱮᱱ, ᱟᱸᱡᱚᱢ ᱠᱟᱫᱟ ᱵᱤᱱ?
ᱦᱳᱭ ᱦᱳᱭ ᱟᱸᱡᱚᱢ ᱧᱟᱢ ᱟᱠᱟᱫ ᱜᱮᱭᱟ ᱞᱤᱧ
ᱦᱳᱭ ᱚᱱᱛᱮ ᱠᱟᱱ ᱛᱟᱹᱞᱤᱧᱟ᱾
ᱳ ᱟᱪᱪᱷᱟ᱾ ᱛᱟᱦᱚᱞᱮ ᱜᱚᱝᱠᱮ ᱟᱯᱮᱥᱮᱫ ᱫᱟᱜ ᱡᱟᱹᱲᱤ ᱨᱮᱱᱟᱜ ᱠᱷᱚᱵᱚᱨ ᱪᱮᱫ ᱞᱮᱠᱟ?
ᱫᱟᱜ ᱡᱟᱹᱲᱤ ᱫᱚ ᱱᱚᱛᱮ ᱫᱚ ᱠᱷᱩᱵ ᱮ ᱠᱚᱢ ᱜᱮᱭᱟ ᱜᱚᱝᱠᱮ
ᱦᱮᱸ ᱠᱷᱩᱵ ᱵᱟᱭ ᱫᱟᱲᱮ ᱠᱟᱫ ᱯᱮᱭᱟ ᱱᱤᱭᱟᱹ ᱥᱮᱨᱢᱟ ᱫᱚ
ᱵᱟᱭ ᱡᱟᱹᱲᱤᱭ ᱫᱟ ᱛᱚ ᱟᱠᱟᱞ ᱟᱭ ᱥᱮ ᱪᱮᱫ ᱱᱤᱭᱟ ᱫᱷᱟᱣ ᱫᱚ᱾ ᱟᱯᱮ ᱥᱮᱱ ᱫᱚ ᱜᱚᱢᱠᱮ?
ᱮᱸ ᱜᱚᱝᱠᱮ ᱟᱸᱡᱚᱢ ᱧᱟᱢᱮᱜᱼᱟ ᱵᱤᱱ?
ᱦᱚᱸ ᱦᱚᱸ᱾
ᱚᱻ᱾
ᱟᱯᱮ ᱥᱮᱱ ᱫᱚ ᱜᱚᱝᱠᱮ ᱫᱟᱜ ᱫᱟᱭ ᱥᱮ ᱵᱟᱝ?
ᱦᱳᱭ ᱜᱚᱝᱠᱮ ᱫᱟᱜ ᱫᱚ ᱱᱚᱜ-ᱚᱭ ᱛᱮᱦᱮᱧ ᱦᱚᱸ ᱡᱟᱹᱯᱩᱫ ᱼ ᱡᱟᱹᱯᱩᱫ ᱥᱮᱛᱟᱜ ᱠᱷᱚᱱ ᱫᱟᱜ ᱫᱚ ᱫᱚᱢᱮ ᱱᱟᱦᱟᱼᱜ ᱮᱸᱻ ᱫᱟᱜᱼᱟᱫ ᱞᱮᱭᱟ᱾
ᱚᱻ᱾ ᱚᱱᱛᱮ ᱫᱚ ᱵᱚᱨᱫᱷᱚᱢᱟᱱ ᱛᱚ ᱚᱱᱛᱮ ᱫᱚ ᱫᱟᱜ ᱜᱮᱭᱟ᱾
ᱵ ᱦᱳᱭ - ᱦᱳᱭ - ᱦᱳᱭ᱾ ᱛᱟᱦᱚᱞᱮ ᱨᱚᱦᱚᱭ ᱠᱚᱫᱚ ᱯᱮ ᱛᱤᱱᱟᱹᱜ ᱡᱷᱟᱹᱞ ᱠᱮᱜᱼᱟ ᱜᱚᱝᱠᱮ?
ᱨᱚᱦᱚᱭ ᱫᱚ ᱜᱚᱝᱠᱮ ᱫᱟᱜ ᱡᱟᱹᱲᱤ ᱠᱷᱟᱹᱛᱤᱨ ᱜᱮᱻ ᱨᱚᱦᱚᱭ ᱫᱚ ᱵᱟᱝ ᱦᱩᱭᱩᱜ ᱠᱟᱱᱟ ᱩᱱᱟᱹᱜ ᱫᱚ, ᱢᱤᱫᱴᱤᱱ ᱠᱷᱮᱛ ᱨᱚᱦᱚᱭ ᱦᱩᱭ ᱠᱟᱱᱟ᱾ ᱤᱱᱟᱹᱜᱮ᱾
ᱚ ᱮᱛᱚᱦᱚᱵ ᱫᱚᱯᱮ ᱫᱚᱛᱚ ᱟᱠᱟᱫ ᱜᱮᱭᱟ᱾
ᱦᱳᱭ ᱮᱛᱚᱦᱚᱵ ᱫᱚ ᱮᱛᱚᱦᱚᱵ ᱦᱳᱭ ᱟᱠᱟᱱᱟ᱾
ᱟᱪᱪᱷᱟ ᱦᱳᱭ ᱛᱚ᱾ ᱢᱟ ᱢᱟ ᱮᱸᱻᱪᱟ ᱪᱟᱸᱫᱳ ᱵᱚᱸᱜᱟ ᱴᱷᱮᱱ ᱮᱠᱫᱚᱢ ᱵᱷᱚᱨᱥᱟ ᱫᱚᱦᱚᱭ ᱯᱮ, ᱱᱤᱦᱟᱹᱛ ᱜᱮ ᱦᱟᱸᱜᱼᱟ ᱮᱸᱻ ᱫᱟᱜ ᱟᱯᱮᱭᱟ ᱟᱯᱮ ᱦᱚᱸ᱾
ᱦᱚᱸ ᱦᱚᱸ ᱦᱚᱸ ᱚᱱᱟ ᱜᱮᱞᱤᱧ ᱱᱮᱦᱚᱨᱚᱼᱜ ᱠᱟᱱᱟ᱾
ᱮᱠᱫᱚᱢ ᱜᱚᱝᱠᱮ᱾ ᱟᱨ ᱜᱚᱝ ᱠᱮ ᱟᱸᱡᱚᱢ ᱧᱟᱢ ᱵᱟᱲᱟᱣ ᱠᱟᱜᱼᱟ ᱞᱤᱧ, ᱡᱮ ᱟᱯᱮ ᱠᱚᱨᱮᱱ ᱫᱚ ᱢᱟᱱᱮ ᱟᱞᱮ ᱥᱮᱡ ᱟᱹᱰᱤᱜᱟᱱ ᱢᱟᱱᱮ ᱱᱚᱸᱰᱮ ᱠᱟᱻ ᱱᱚᱣᱟ ᱪᱟᱥ ᱥᱤᱡᱤᱱ ᱠᱚ ᱠᱟᱹᱢᱤ ᱠᱚᱠᱚ ᱦᱤᱡᱩᱜ ᱜᱮᱭᱟ, ᱟᱯᱮ ᱚᱱᱟ ᱠᱚᱨᱮᱱ ᱫᱚ ᱠᱚ ᱦᱤᱡᱩᱜ ᱜᱮᱭᱟ, ᱥᱮ ᱵᱟᱝ ᱜᱚᱝᱠᱮ?
ᱦᱚᱸ ᱜᱚᱝᱠᱮ ᱪᱟᱞᱟᱜ ᱜᱮᱭᱟ ᱠᱚ, ᱟᱞᱮ ᱥᱮᱱ ᱨᱮᱱ ᱜᱮᱛᱚ ᱚᱱᱛᱮ ᱫᱚ ᱵᱮᱥᱤ ᱠᱚ ᱪᱟᱞᱟᱜ ᱜᱮᱭᱟ, ᱵᱚᱨᱫᱷᱚᱢᱟᱱ ᱫᱚ᱾
ᱚ, ᱚ, ᱚ, ᱚ ᱟᱯᱮ ᱟᱛᱳ ᱴᱚᱞᱟ ᱠᱚᱨᱮᱱ ᱦᱚᱸ ᱯᱟᱞᱮ ᱠᱚ ᱦᱤᱡᱩᱜ ᱜᱮᱭᱟ?
ᱦᱚᱸ ᱪᱟᱞᱟᱜ ᱜᱮᱭᱟ ᱠᱚ᱾
ᱳ ᱟᱪᱪᱷᱟ ᱦᱳᱭ ᱦᱳᱭ᱾ ᱛᱟᱦᱞᱮ ᱜᱚᱝᱠᱮ ᱟᱵᱤᱱ ᱫᱚ ᱢᱟᱱᱮ ᱪᱮᱫ ᱵᱮᱱ ᱪᱮᱠᱟᱭᱛᱮ ᱢᱟᱱᱮ ᱮᱢᱱᱤ ᱪᱟᱥᱵᱟᱥ ᱠᱟᱹᱢᱤ ᱜᱮ? ᱥᱮ ᱚᱞᱚᱜ ᱯᱟᱲᱦᱟᱜ ᱦᱚᱸ ᱥᱮ ᱚᱠᱟᱴᱟᱜ?
ᱚᱞᱚᱜ ᱯᱟᱲᱦᱟᱜ ᱦᱚᱞᱤᱧ ᱚᱞᱚᱜ ᱯᱟᱲᱦᱟᱣᱚᱜ ᱠᱟᱱᱟ, ᱟᱨ ᱪᱟᱥᱵᱟᱥ ᱦᱚᱸ ᱠᱟᱹᱴᱤᱡ ᱫᱷᱩᱨᱟᱹᱣ ᱵᱟᱲᱟ ᱦᱩᱭ ᱠᱟᱱᱟ᱾
ᱚ ᱦᱳᱭ ᱦᱳᱭ᱾ ᱟᱵᱚ ᱫᱚ ᱡᱦᱚᱛᱚ ᱜᱮᱛᱚ ᱪᱟᱥᱤ ᱦᱚᱯᱚᱱ, ᱚᱞᱚᱜ ᱯᱟᱲᱦᱟᱜ ᱥᱟᱶ ᱛᱮ ᱪᱟᱥᱵᱟᱥ ᱠᱟᱹᱢᱤ ᱦᱚᱨᱟ ᱦᱚᱸ ᱟᱵᱚ ᱜᱮ ᱧᱮᱞ ᱞᱟᱜᱟᱣ ᱵᱚᱱᱟ᱾
ᱦᱚᱸ ᱦᱚᱸ᱾
ᱚ ᱜᱚᱝᱠᱮ, ᱜᱚᱝᱠᱮ ᱛᱟᱦᱚᱞᱮ ᱟᱯᱮ ᱥᱮᱡ ᱫᱚ ᱢᱟᱱᱮ ᱮᱸ ᱱᱟᱦᱮᱞ ᱢᱟᱱᱮ ᱰᱟᱝᱨᱤ ᱱᱟᱦᱮᱞ ᱥᱮ ᱠᱟᱲᱟ ᱱᱟᱦᱮᱞ ᱛᱮᱯᱮ ᱥᱤᱭᱟ ᱥᱮ ᱴᱮᱠᱴᱟᱨ ᱛᱮ?
ᱴᱮᱠᱴᱟᱨ ᱛᱮᱦᱚᱸ ᱞᱮ ᱥᱤ ᱜᱮᱭᱟ, ᱟᱨ ᱠᱟᱰᱟ ᱰᱟᱝᱨᱤ ᱛᱮᱦᱚᱸ ᱞᱮ ᱥᱤ ᱜᱮᱭᱟ ᱵᱟᱱᱟᱨ ᱛᱮᱜᱮ ᱡᱟᱦᱟᱸ ᱠᱚᱨᱮ ᱥᱤᱭᱳᱜ ᱜᱟᱱᱚᱜᱼᱟ ᱴᱮᱠᱴᱟᱨ ᱛᱮ ᱚᱱᱟ ᱠᱚᱨᱮᱞᱮ ᱥᱤ ᱜᱮᱭᱟ ᱢᱟᱨᱟᱝ ᱠᱷᱮᱛ ᱠᱚ ᱡᱟᱦᱟᱸ ᱠᱚ ᱢᱮᱱᱟᱜᱼᱟ᱾
ᱳ ᱟᱪᱪᱷᱟ ᱟᱪᱪᱷᱟ᱾ ᱟᱞᱮ ᱥᱮᱫ ᱫᱚ ᱢᱟᱱᱮ ᱠᱟᱰᱤ ᱰᱟᱝ ᱠᱟᱜ ᱠᱟᱰᱟ ᱰᱟᱝ ᱠᱟᱰᱟ ᱰᱟᱝᱨᱤ ᱟᱛᱮᱫ ᱫᱚ ᱱᱟᱦᱟᱜ ᱩᱱᱟᱹᱜ ᱫᱚ ᱵᱟᱞᱮ ᱥᱤ ᱜᱮᱭᱟ, ᱴᱮᱠᱴᱟᱨ ᱜᱮ ᱱᱟᱦᱟᱜ ᱵᱮᱥᱤ᱾ ᱟᱫᱚ ᱚᱱᱟᱛᱮ ᱩᱲᱤ ᱠᱩᱞᱤ ᱵᱟᱲᱟ ᱡᱚᱝ ᱠᱟᱱᱟᱞᱤᱧ᱾
ᱚ ᱦᱚᱸ ᱦᱚᱸ ᱦᱚᱸ ᱦᱳᱭ ᱚᱱᱛᱮ ᱫᱚ ᱴᱮᱠᱴᱟᱨ ᱛᱮ ᱜᱮ ᱛᱚ ᱠᱚ ᱵᱤᱥᱤ ᱥᱤᱭᱟ ᱵᱚᱨᱫᱷᱚᱢᱟᱱ ᱥᱮᱱ ᱫᱚ᱾
ᱛᱟᱦᱚᱞᱮ ᱜᱚᱝᱠᱮ ᱟᱞᱮ ᱱᱚᱣᱟ ᱵᱚᱨᱫᱷᱚᱢᱟᱱ ᱫᱤᱥᱚᱢ ᱫᱚᱵᱮᱱ ᱦᱮᱡ ᱵᱟᱲᱟᱣ ᱠᱟᱱᱟ ᱥᱮ ᱵᱟᱝ?
ᱦᱚᱸ ᱪᱟᱞᱟᱣ ᱫᱚᱞᱤᱧ ᱪᱟᱞᱟᱣ ᱵᱟᱲᱟ ᱟᱠᱟᱱ ᱜᱮᱭᱟ᱾ ᱩᱱᱟᱹᱜ ᱵᱟᱨ ᱯᱮ ᱫᱷᱟᱞᱤᱧ ᱪᱟᱞᱟᱣ ᱠᱟᱱ ᱜᱮᱭᱟ᱾
ᱳ ᱟᱪᱪᱷᱟ ᱛᱟᱦᱚᱞᱮ ᱵᱮᱱ ᱧᱮᱞ ᱤᱫᱤ ᱠᱟᱫ ᱜᱮᱭᱟ ᱟᱞᱮ ᱫᱤᱥᱚᱢ ᱵᱟᱝ ᱥᱮ?
ᱧᱮᱞ ᱜᱮ ᱦᱟᱭ
ᱚ ᱟᱪᱪᱷᱟ ᱦᱳᱭ ᱛᱚ ᱟᱨ ᱟᱯᱮ ᱟᱞᱮ ᱟᱯᱮ ᱫᱤᱥᱚᱢ ᱢᱟᱛᱚ ᱜᱚᱴᱟ ᱫᱷᱟᱨᱮ ᱜᱮᱞᱤᱧ ᱧᱮᱞ ᱟᱠᱟ ᱠᱟᱫ ᱢᱟᱱᱮ ᱪᱟᱞᱟᱣ ᱦᱚᱸ ᱟᱹᱞᱤᱧ ᱞᱤᱧ ᱪᱟᱞᱟᱣ ᱵᱟᱲᱟᱣ ᱠᱟᱱᱟ ᱠᱷᱟᱹᱞᱤ ᱵᱩᱨᱩ ᱟᱨ ᱵᱩᱨᱩ ᱵᱤᱨ
ᱦᱚᱻ
ᱜᱚᱴᱟ ᱥᱮᱫ ᱜᱮ ᱵᱤᱨ ᱜᱮᱛᱟ ᱯᱮ ᱟᱯᱮ ᱫᱚ ᱵᱩᱨᱩ ᱫᱷᱟᱨᱮ ᱨᱮ ᱛᱟᱦᱮᱱ ᱜᱚᱝᱠᱮ ᱵᱟᱝᱯᱮ ᱵᱚᱛᱚᱨᱚᱜ ᱜᱮᱭᱟ?
ᱵᱟᱝ ᱜᱚᱝᱠᱮ
ᱢᱟᱱᱮ ᱛᱟᱸᱦᱮ ᱛᱟᱸᱦᱮ ᱛᱮᱯᱮ ᱦᱮᱣᱟᱣ ᱠᱟᱱᱟ᱾ ᱳ ᱟᱪᱪᱷᱟ ᱦᱳᱭ ᱦᱳᱭ᱾ ᱟᱞᱮ ᱟᱞᱮ ᱱᱚᱣᱟ ᱠᱚᱨᱮ ᱢᱟ ᱜᱚᱝᱠᱮ ᱵᱩᱨᱩ ᱜᱮ ᱵᱟᱹᱱᱩᱜ ᱠᱟᱜ ᱜᱚᱴᱟ ᱥᱚᱢᱟᱱ ᱟᱨ ᱥᱚᱢᱟᱱ ᱡᱟᱭᱜᱟ ᱠᱷᱮᱛ ᱵᱟᱹᱫᱽ ᱛᱮᱜᱮ ᱯᱮᱨᱮᱡ ᱪᱟᱵᱟᱣ ᱟᱠᱟᱱᱟ᱾
ᱚᱱᱛᱮ ᱢᱟ ᱵᱩᱨᱩ ᱜᱮ ᱵᱟᱱᱩᱜ ᱧᱮᱞ ᱦᱩᱭ ᱠᱟᱱᱟ᱾
ᱦᱳᱭ ᱦᱳᱭ ᱟᱨ ᱟᱸᱡᱚᱢ ᱫᱷᱟᱨᱟᱣ ᱟᱠᱟᱜᱼᱟ ᱞᱤᱧ ᱠᱟᱹᱴᱤᱡ ᱡᱮ ᱟᱯᱮᱥᱮᱫ ᱫᱚ ᱵᱟᱝᱢᱟ ᱡᱟᱦᱟᱱᱟᱜ ᱯᱚᱨᱚᱵᱽ ᱠᱚᱜᱮ ᱟᱹᱰᱤ ᱡᱟᱸᱠ ᱥᱟᱺᱦᱤᱡ ᱯᱮ ᱢᱟᱱᱟᱣ ᱵᱟᱛᱟᱣ ᱛᱟᱵᱚᱱ ᱜᱮᱭᱟ?
ᱦᱳᱭ ᱦᱩᱭᱩᱜ ᱜᱮᱭᱟ ᱥᱚᱨᱦᱟᱭ ᱠᱚ ᱫᱚᱢᱮ ᱦᱩᱭᱩᱜ ᱜᱮᱭᱟ᱾ ᱵᱷᱟᱜᱤ ᱜᱮ ᱦᱩᱭᱩᱜ ᱜᱮᱭᱟ ᱵᱟᱦᱟ ᱥᱚᱨᱦᱟᱭ ᱠᱚ ᱠᱟᱨᱟᱢ ᱠᱚ ᱠᱚ ᱦᱳᱭ ᱢᱟᱜ ᱢᱚᱬᱮ ᱠᱚ ᱟᱹᱰᱤ ᱡᱟᱹᱥᱛᱤ ᱦᱩᱭᱩᱜ ᱜᱮᱭᱟ ᱱᱚᱛᱮ ᱫᱚ᱾
ᱟᱞ ᱟᱞᱮ ᱥᱮᱫ ᱫᱚ ᱜᱚᱝᱠᱮ ᱚᱱᱟ ᱠᱚᱫᱚ ᱦᱟᱸᱜ ᱡᱟᱹᱥᱛᱤ ᱫᱷᱟᱨᱟ ᱫᱚ ᱵᱟᱝ ᱠᱚ ᱢᱟᱱᱟᱣ ᱵᱟᱛᱟᱣ ᱛᱟᱞᱮ ᱜᱮᱭᱟ
ᱚᱻ ᱟᱸᱡᱚᱢ ᱠᱟᱹᱫᱟᱹᱧ ᱚᱱᱟ ᱪᱮᱫ ᱠᱚ ᱢᱮᱛᱟᱜ ᱫᱚ ᱚᱱᱟ ᱪᱮᱫ ᱡᱟᱜᱽᱨᱚᱱ ᱯᱟᱺᱰᱩᱣᱟᱹ ᱡᱟᱜᱽᱨᱚᱱ ᱦᱩᱭᱩᱜᱼᱟ ᱥᱮ
ᱦᱳᱭ ᱜᱚᱝᱠᱮ ᱟᱞᱮᱨᱮᱱ ᱟᱞᱮ ᱠᱚᱣᱟᱜ ᱫᱚ ᱚᱱᱮ ᱚᱱᱟ ᱠᱚᱜᱮ ᱡᱟᱜᱽᱨᱚᱱ ᱦᱩᱭᱩᱜ ᱜᱮᱭᱟ ᱟᱨ ᱯᱷᱟᱱᱥᱮᱱ ᱠᱚ ᱦᱩᱭᱩᱜ ᱜᱮᱭᱟ ᱚᱱᱟ ᱠᱚᱜᱮ ᱟᱞᱮ ᱚᱱᱟ ᱨᱮᱜᱮᱞᱮ ᱨᱟᱹᱥᱠᱟᱹ ᱵᱟᱲᱟᱭᱟ᱾ ᱚᱱᱠᱟ ᱟᱵᱚᱣᱟᱜ ᱢᱟᱱᱮᱼᱼ ᱟᱵᱚᱣᱟᱜ ᱡᱟᱦᱟᱸ ᱞᱟᱭ ᱞᱟᱠᱪᱟᱨ ᱟᱹᱨᱤᱪᱟᱹ ᱟᱹᱨᱤᱪᱟᱹᱞᱤ ᱨᱮ ᱢᱮᱱᱟᱜ ᱡᱟᱦᱟᱸ ᱥᱚᱨᱦᱟᱭ ᱠᱟᱨᱟᱢ ᱠᱚ ᱚᱱᱟ ᱠᱚᱫᱚ ᱱᱟᱦᱟᱜ ᱵᱮᱥ ᱫᱷᱟᱨᱟ ᱠᱚ ᱠᱚᱞ ᱫᱚ ᱵᱟᱞᱮ ᱢᱟᱱᱟᱣ ᱵᱟᱛᱟᱣ ᱜᱮᱭᱟ᱾
ᱚᱱᱛᱮ ᱫᱚ ᱵᱮᱥᱤ ᱛᱚ ᱯᱷᱟᱱᱥᱮᱱ ᱠᱚᱜᱮ ᱦᱳᱭᱳᱼᱟ᱾
ᱦᱳᱭ ᱜᱚᱝᱠᱮ᱾ ᱚᱸ ᱦᱩᱸ
ᱟᱵᱤᱱ ᱫᱚ ᱪᱮᱫ ᱵᱮᱱ ᱪᱤᱠᱟᱹᱭ ᱜᱮᱭᱟ?
ᱟᱹᱞᱤᱧ ᱦᱚᱸ ᱜᱚᱝᱠᱮ ᱱᱚᱜᱼᱚᱭ ᱮᱸ ᱚᱸ ᱚᱸ ᱚᱸᱪᱟᱹᱥᱤ ᱦᱚᱯᱚᱱ ᱠᱟᱱ ᱜᱮᱭᱟᱞᱤᱧ ᱟᱨ ᱥᱟᱶᱛᱮ ᱱᱚᱜᱼᱚᱭ ᱚᱞᱚᱜ ᱦᱚᱞᱤᱧ ᱚᱞᱚᱜ ᱯᱟᱲᱦᱟᱜ ᱠᱟᱱ ᱜᱮᱭᱟ᱾
ᱦᱳᱭ ᱵᱟᱠᱷᱟᱱ ᱫᱚ ᱚᱱᱠᱟ ᱜᱮ ᱦᱩᱭᱩᱜᱼᱟ᱾
ᱦᱳᱭ ᱦᱳᱭ ᱦᱳᱭ᱾ ᱛᱟᱦᱚᱞᱮ ᱟᱨ ᱜᱚᱢᱠᱮ ᱟ ᱟᱸᱡᱚᱢ ᱵᱟᱲᱟ ᱠᱟᱜ ᱞᱤᱧ ᱯᱩᱨᱩᱞᱤᱭᱟᱹ ᱡᱮᱞᱟ ᱨᱮᱢᱟ ᱚᱱᱮ ᱵᱟᱝᱢᱟ ᱵᱩᱨᱳ ᱯᱟᱛᱟ ᱯᱟ ᱦᱩᱭᱩᱜ ᱚᱱᱟ ᱫᱚ ᱜᱚᱝᱠᱮ ᱟᱯᱮ ᱠᱷᱚᱱ ᱫᱚ ᱛᱤᱱᱟᱹᱜ ᱥᱟᱹᱜᱤᱧ ᱛᱮ?
ᱥᱩᱨ ᱜᱮᱭᱟ ᱜᱚᱝᱠᱮ ᱟᱞᱮ ᱴᱷᱮᱱ ᱠᱷᱚᱱᱟᱜ ᱫᱚ ᱛᱟᱲᱟᱢ ᱛᱮᱦᱚᱸ ᱪᱟᱞᱟᱣ ᱜᱟᱱᱚᱜ ᱜᱮᱭᱟ᱾
ᱳ ᱟᱪᱪᱷᱟ᱾
ᱦᱚᱸ ᱦᱚᱸ᱾
ᱫᱚᱢᱮ ᱧᱮᱞ ᱨᱮᱱᱟᱜ ᱤᱪᱪᱷᱟᱹ ᱢᱮᱱᱟᱜᱼᱟ ᱜᱚᱝᱠᱮ ᱠᱤᱱᱛᱩ ᱪᱤᱠᱟᱹᱭᱟᱵᱮᱱ ᱪᱟᱞᱟᱣᱮᱱ ᱥᱮᱨᱢᱟ ᱪᱟᱞᱟᱣ ᱞᱤᱧ ᱢᱚᱱᱮ ᱞᱮᱜ-ᱟ ᱢᱮᱱᱠᱷᱟᱱ ᱪᱮᱫ ᱠᱚ ᱞᱟᱹᱭ ᱠᱮᱫᱟ ᱠᱚ ᱪᱮᱫ ᱠᱚ ᱠᱷᱟᱹᱛᱤᱨ ᱥᱮ ᱵᱟᱝᱢᱟ ᱵᱟᱝ ᱦᱩᱭ ᱞᱮᱱᱟ ᱥᱮ ᱪᱮᱫ
ᱦᱳᱭ ᱦᱳᱭ ᱚᱱᱟ ᱵᱷᱳᱴ ᱵᱷᱳᱴ ᱦᱩᱭᱱᱟ ᱛᱚ ᱚᱱᱟ ᱠᱷᱟᱹᱛᱤᱨ ᱵᱟᱝ ᱦᱩᱭ ᱞᱮᱱᱟ᱾ ᱤᱞᱮᱠᱥᱮᱱ ᱥᱟᱢᱱᱮ ᱨᱮ ᱦᱩᱭᱱᱟ ᱛᱚ᱾
ᱦᱳᱭ ᱟᱹᱰᱤ ᱫᱤᱱ ᱠᱷᱚᱱ ᱪᱟᱞᱟᱜ ᱪᱟᱞᱟᱜ ᱴᱟᱠᱟ ᱠᱟᱹᱣᱰᱤ ᱠᱚᱞᱤᱧ ᱡᱚᱜᱟᱲ ᱵᱟᱲᱟ ᱞᱮᱜᱼᱟ ᱟᱨᱞᱤᱧ ᱢᱚᱱᱮ ᱞᱤᱧ ᱜᱚᱴᱟ ᱩᱛᱟᱹᱨ ᱞᱮᱜᱼᱟ ᱯᱩᱨᱟᱹ ᱟᱫᱚ ᱪᱟᱞᱟᱜ ᱜᱮ ᱵᱟᱝ ᱦᱩᱭ ᱞᱮᱱᱟ᱾
ᱱᱚᱜᱼᱚᱭ ᱦᱤᱡᱩᱜ ᱠᱟᱱᱟ ᱦᱟᱸᱜ ᱱᱤᱭᱟᱹ ᱫᱷᱟᱣ ᱦᱟᱸᱜ ᱱᱤᱭᱟᱹ ᱫᱷᱟᱣ ᱦᱤᱡᱩᱜ ᱵᱮᱱ᱾
ᱟᱪᱪᱷᱟ ᱦᱳᱭ ᱦᱳᱭ ᱮᱠᱫᱚᱢ ᱞᱤᱧ ᱪᱟᱞᱟᱜᱼᱟ ᱢᱟ ᱟᱯᱮ ᱠᱚᱦᱚᱸ ᱞᱤᱧ ᱦᱤᱨᱤ ᱛᱟᱨᱟ ᱯᱮᱭᱟ ᱦᱟᱸᱜ᱾
ᱦᱳᱭ ᱦᱳᱭ ᱦᱳᱭ᱾
ᱦᱚᱸ ᱟᱨ ᱜᱚᱢᱠᱮ ᱤᱭᱟᱹ ᱪᱮᱫ ᱠᱚ ᱢᱮᱱᱟ ᱚᱱᱮ ᱟᱸᱡᱚᱢ ᱟᱠᱟᱜ ᱞᱤᱧ ᱯᱟᱴᱟᱵᱤᱸᱫᱷᱟᱹ ᱚᱱᱟ ᱫᱚ ᱛᱤᱱᱟᱹᱜ ᱥᱟᱺᱜᱤᱧ ᱛᱮ ᱟᱯᱮ ᱥᱮᱡ ᱠᱷᱚᱱᱟᱜ ᱫᱚ?
ᱯᱟᱴᱟᱵᱤᱫᱷᱟᱹ ᱫᱚ ᱜᱚᱝᱠᱮᱻ ᱟᱞᱮ ᱴᱷᱮᱱ ᱠᱷᱚᱱᱟᱜ ᱫᱚ ᱠᱟᱹᱡ ᱥᱟᱺᱜᱤᱧ ᱧᱚᱜ ᱜᱮᱭᱟ᱾ ᱚᱱᱟ ᱫᱚ ᱳᱭ ᱪᱚᱞᱞᱤᱥ ᱯᱚᱧᱪᱟᱥ ᱠᱤᱞᱳᱢᱤᱴᱟᱨ ᱜᱟᱱ ᱦᱩᱭᱩᱜᱼᱟ᱾
ᱚ ᱚᱱᱟ ᱫᱚ ᱤᱭᱟᱹ ᱚᱠᱟ ᱦᱟᱱᱮ ᱤᱭᱟᱹ ᱥᱤᱞᱫᱟᱹ ᱫᱤᱥᱚᱢ ᱠᱚ ᱞᱟᱹᱭᱟ ᱵᱟᱝ ᱢᱟ ᱵᱟᱝ ᱥᱮ
ᱦᱳᱭ ᱦᱳᱭ ᱚᱱᱟ ᱫᱚ ᱥᱤᱞᱫᱟᱹ ᱫᱤᱥᱚᱢ᱾
ᱚ ᱥᱤᱞᱫᱟᱹ ᱫᱤᱥᱚᱢ ᱨᱮ ᱚᱱᱟ ᱫᱚ ᱯᱟᱲᱟᱜ ᱠᱟᱱᱟ᱾ ᱚ ᱟᱪᱪᱷᱟ ᱦᱳᱭ
ᱦᱳᱭ ᱧᱮᱞ ᱠᱟᱜᱼᱟ ᱵᱮᱱ?
ᱵᱟᱝ ᱜᱚᱝᱠᱮ ᱚᱸᱰᱮ ᱦᱚᱸ ᱪᱟᱞᱟᱣ ᱟᱯᱮ ᱚᱱᱟ ᱫᱤᱥᱚᱢ ᱥᱮᱱᱟᱜ ᱵᱩᱨᱩ ᱫᱤᱥᱚᱢ ᱠᱚᱨᱮᱱᱟᱜ ᱯᱟᱛ ᱛᱟ ᱠᱚ ᱧᱮᱞ ᱢᱟᱛᱚ ᱫᱚᱢᱮ ᱢᱚᱱᱮ ᱠᱚᱭ ᱨᱟᱜᱽ ᱧᱮᱞ ᱞᱟᱹᱜᱤᱫ ᱢᱮᱱᱠᱷᱟᱱ ᱪᱤᱠᱟᱹᱭᱟᱵᱮᱱ ᱩᱸᱦᱩᱸ ᱚᱠᱛᱚ ᱠᱚᱦᱚᱸ ᱵᱟᱝ ᱦᱩᱭᱩᱜ ᱜᱮᱭᱟ ᱟᱨ ᱠᱟᱹᱣᱰᱤ ᱠᱚ ᱟᱱᱟᱴ ᱠᱷᱟᱹᱛᱤᱨ ᱢᱟᱡᱷᱮ ᱢᱚᱫ ᱫᱮ ᱦᱚᱸ ᱵᱟᱝ ᱪᱟᱞᱟᱣ ᱦᱩᱭ ᱟᱠᱟᱱ ᱜᱮᱭᱟ᱾
ᱦᱚᱸ ᱦᱚᱸ᱾
ᱛᱚᱵᱮ ᱢᱚᱱᱮ ᱠᱟᱜᱼᱟ ᱠᱟᱜᱞᱤᱧ ᱱᱚᱣᱟ ᱡᱤᱭᱚᱱ ᱨᱮ ᱢᱤᱫ ᱫᱷᱟᱣ ᱜᱟᱱ ᱫᱚᱞᱤᱧ ᱧᱮᱞ ᱟᱹᱜᱩᱭ ᱜᱮᱭᱟ᱾
ᱦᱳᱭ ᱧᱮᱞ ᱟᱹᱜᱩᱭ ᱵᱮᱱ ᱵᱷᱟᱹᱜᱤ ᱦᱩᱭᱩᱜ ᱜᱮᱭᱟ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ᱾ ᱵᱮᱝᱜᱚᱞ, ᱩᱲᱤᱥᱥᱷᱟ, ᱡᱷᱟᱲᱠᱷᱚᱱᱰ
ᱚ ᱜᱚᱝᱠᱮ ᱟᱵᱮᱱ ᱫᱚᱵᱮᱱ ᱪᱟᱞᱟᱣ ᱵᱟᱲᱟᱣ ᱠᱟᱱᱟ ᱥᱮ?
ᱦᱚᱸ ᱪᱟᱞᱟᱣ ᱫᱚ ᱪᱟᱞᱟᱣ ᱜᱮ ᱥᱩᱨ ᱜᱮᱫᱚ ᱵᱮᱥᱤ ᱥᱟᱺᱜᱤᱧ ᱫᱚ ᱵᱟᱝ ᱫᱚ ᱪᱚᱞᱞᱤᱥ ᱚᱱᱠᱟ ᱦᱩᱭᱩᱜ ᱫᱚ᱾
ᱚ ᱚ ᱛᱟᱦᱚᱞᱮ ᱟᱯᱮ ᱠᱷᱚᱱ ᱫᱚ ᱡᱟᱹᱥᱛᱤ ᱫᱚ ᱡᱟᱹᱥᱛᱤ ᱫᱚ ᱵᱟᱭ ᱥᱟᱺᱜᱤᱧ ᱜᱮᱭᱟ᱾
ᱦᱚᱸ ᱵᱟᱭ ᱥᱟᱺᱜᱤᱧᱟ ᱦᱚᱸ ᱥᱩᱨ ᱜᱮᱭᱟ᱾
ᱚ ᱜᱚᱝᱠᱮ ᱩᱸᱦᱩᱜ ᱩᱸᱦᱩᱜ᱾ ᱛᱟᱦᱚᱞᱮ ᱜᱚᱝᱠᱮ ᱫᱟᱠᱟ ᱡᱚᱢ ᱵᱟᱲᱟ ᱠᱚᱫᱚ ᱦᱩᱭᱱᱟ᱾
ᱫᱟᱠᱟ ᱡᱚᱢ ᱜᱚᱢᱠᱮ ᱟᱹᱣᱨᱤ ᱦᱩᱭᱩᱜᱼᱟ ᱱᱟᱥᱛᱟ ᱦᱳᱭ ᱟᱠᱟᱱᱟ ᱥᱮᱛᱟᱜ ᱨᱮ᱾ ᱫᱟᱠᱟ ᱡᱚᱢ ᱠᱚᱫᱚ ᱟᱣᱨᱤ ᱦᱩᱭᱩᱜᱼᱟ, ᱡᱚᱢ ᱦᱩᱭᱩᱜᱼᱟ ᱦᱟᱸᱜ ᱰᱟᱹᱵᱽᱨᱟᱹ ᱠᱟᱛᱮᱫ᱾
ᱟᱪᱪᱷᱟ ᱦᱳᱭ ᱦᱳᱭ ᱦᱳᱭ ᱛᱟᱦᱚᱞᱮ ᱜᱚᱢᱠᱮ ᱱᱤᱛᱚᱜ ᱫᱚ ᱟᱯᱮ ᱥᱮᱫ ᱫᱚ ᱢᱟᱱᱮ ᱫᱟᱜ ᱫᱚ ᱡᱟᱹᱲᱤᱭᱮᱜ ᱟᱭ ᱥᱮ ᱵᱟᱝ, ᱟᱞᱮ ᱥᱮᱫ ᱢᱟᱛᱚ ᱱᱤᱛᱚᱜ ᱦᱚᱸ ᱫᱚᱢᱮ ᱡᱟᱹᱲᱤᱭᱮᱫ᱾
ᱳᱭ ᱫᱟᱜ ᱫᱚᱜ ᱡᱟᱹᱲᱤᱭᱮᱫᱟ ᱯᱷᱤᱴᱤᱠ ᱯᱷᱤᱴᱤᱠ ᱚᱱᱠᱟ ᱫᱚ ᱵᱟᱝ
ᱚ ᱢᱟᱱᱮ ᱡᱟᱹᱥᱛᱤ ᱫᱷᱟᱨᱟ ᱠᱟᱭ ᱛᱮᱫᱚ ᱵᱟᱝ ᱢᱟᱱᱮ ᱠᱷᱮᱛ ᱠᱚᱫᱚ ᱵᱟᱝ ᱤᱭᱟᱹᱜ ᱠᱟᱱᱟ᱾
ᱦᱚᱸ ᱦᱚᱸ
ᱨᱚᱦᱚᱭ ᱞᱮᱠᱟ ᱫᱚ ᱫᱟᱜ ᱫᱚ ᱵᱟᱭ ᱛᱤᱜᱩ ᱠᱟᱱᱟ ᱵᱟᱝ
ᱦᱚᱸ ᱵᱟᱝ ᱜᱮ ᱚᱱᱠᱟ ᱫᱚ
ᱚ ᱟᱪᱪᱷᱟ
ᱯᱨᱟᱭ ᱟᱸᱡᱮᱫ ᱦᱚᱨᱟᱜ ᱠᱟᱱᱟ
ᱦᱳᱭ ᱦᱳᱭ ᱟᱞᱮ ᱥᱮᱫ ᱢᱟ ᱯᱩᱨᱟᱹ ᱥᱟᱱᱟᱢ ᱠᱚᱜᱮ ᱠᱤᱥᱟᱹᱲ ᱦᱚᱲ ᱠᱤᱥᱟᱹᱲ ᱠᱚ ᱱᱩᱠᱩ᱾ ᱠᱚ ᱱᱟᱢᱟᱞ ᱫᱤᱥᱚᱢ ᱨᱮᱱ ᱟᱨ ᱟᱵᱚ ᱥᱟᱱᱛᱟᱲ ᱦᱚᱲ ᱦᱚᱸ ᱟᱹᱰᱤ ᱜᱟᱱ ᱜᱮ ᱢᱟᱱᱮ ᱨᱚᱦᱚᱭ ᱠᱚᱫᱚᱞᱮ ᱯᱩᱨᱟᱹᱣ ᱟᱹᱜᱩ ᱠᱮᱫ ᱜᱮᱭᱟ ᱟᱨ᱾ ᱱᱟᱥᱮ ᱫᱷᱟᱨᱟ ᱱᱟᱜ ᱵᱟᱹᱠᱤ ᱠᱚ ᱢᱮᱱᱟᱜ ᱛᱟᱞᱮᱭᱟ
ᱚ ᱦᱚᱸ
ᱟᱫᱚ ᱟᱯᱮ ᱥᱮᱫ ᱨᱮᱱ ᱦᱚᱲ, ᱦᱳᱭ ᱦᱳᱭ ᱱᱚᱛᱮ ᱜᱚᱢᱠᱮ ᱦᱮᱡ ᱠᱟᱛᱮᱫ᱾ ᱱᱚᱛᱮᱱᱟᱜ ᱠᱚ ᱯᱩᱨᱟᱹᱣ ᱦᱚᱴᱚ ᱠᱟᱜᱼᱟ, ᱟᱨ ᱵᱟᱝ ᱢᱟᱞᱤᱧ ᱟᱸᱡᱚᱢ ᱠᱟᱫᱼᱟ ᱟᱯᱮ, ᱚᱱᱛᱮ ᱪᱟᱞᱟᱣ ᱠᱟᱛᱮᱫ ᱟᱠᱚᱣᱟᱜ ᱫᱚᱠᱚ ᱮᱛᱚᱦᱚᱵᱚᱜᱼᱟ
ᱦᱳᱭ ᱦᱳᱭ ᱦᱳᱭ ᱫᱟᱜ ᱡᱟᱹᱲᱤ ᱠᱷᱟᱹᱛᱤᱨ ᱠᱷᱟᱹᱛᱤᱨ ᱜᱮᱛᱚ ᱚᱱᱛᱮ ᱠᱚ ᱥᱮᱱ ᱪᱟᱵᱟᱣ ᱠᱟᱱᱟ᱾
ᱟᱪᱪᱷᱟ ᱦᱮᱸ ᱦᱮᱸ ᱦᱮᱸ᱾
ᱜᱚᱝᱠᱮ ᱛᱟᱦᱞᱮ ᱚᱠᱟᱨᱮ ᱦᱮᱱᱟᱜ ᱵᱤᱱᱟ ᱟᱵᱤᱱ ᱫᱚ᱾
ᱟᱹᱞᱤᱧ ᱫᱚ ᱜᱚᱝᱠᱮ ᱱᱤᱛᱚᱜ ᱚᱲᱟᱜ ᱠᱚᱨᱮᱜ ᱜᱮ ᱢᱮᱱᱟᱜ ᱞᱤᱧᱟᱹ ᱚᱠᱟ ᱨᱮᱞᱤᱧ ᱛᱟᱸᱦᱮᱱᱟ᱾
ᱪᱟᱥᱵᱟᱥ ᱵᱮᱱ ᱫᱷᱩᱨᱟᱹᱣ ᱟᱠᱟᱱᱟ ᱥᱮ ᱪᱮᱫ᱾
ᱦᱳᱭ ᱪᱟᱥᱵᱟᱥ ᱠᱟᱹᱢᱤ ᱦᱚᱨᱟ ᱫᱚ ᱛᱮᱦᱮᱧ ᱫᱚ ᱱᱟᱸᱜ ᱦᱟᱯᱮ ᱵᱚᱱᱫᱚ ᱦᱟᱛᱟᱲ ᱦᱩᱭ ᱠᱟᱱᱟ ᱠᱟᱹᱢᱤᱱ ᱠᱚ ᱵᱟᱝᱠᱚ ᱧᱟᱢ ᱾ ᱠᱟᱱᱛᱮ
ᱚ
ᱟᱫᱚ ᱦᱟᱸᱜᱠᱟ ᱵᱟᱨᱭᱟ ᱦᱮᱸ ᱵᱟᱨᱭᱟ ᱜᱟᱱ ᱠᱷᱮᱛ ᱵᱟᱹᱠᱤ ᱢᱮᱱᱟᱜᱼᱟ ᱦᱟᱸᱜ ᱚᱱᱟᱠᱚ ᱨᱚᱦᱚᱭ ᱯᱩᱨᱟᱹᱣ ᱞᱮᱠᱷᱟᱱ ᱜᱮ ᱮᱠᱫᱚᱢ ᱠᱟᱹᱢᱤ ᱦᱚᱨᱟ ᱫᱚ ᱦᱟᱸᱜ᱾ ᱯᱩᱨᱟᱹᱣ ᱦᱮᱡ ᱟᱠᱟᱱᱟ ᱟᱫᱚ ᱚᱱᱟᱠᱤᱱ ᱜᱮ ᱜᱟᱯᱟ ᱢᱮᱭᱟᱝ ᱥᱮᱡ ᱛᱤᱥ ᱦᱟᱸᱜ᱾ ᱠᱟᱹᱢᱤ ᱦᱚᱲ ᱠᱚ ᱧᱟᱢᱚᱜ ᱠᱟᱱᱟ ᱛᱟᱨᱯᱚᱨᱮ ᱚᱱᱟ ᱢᱩᱪᱟᱹᱫ ᱠᱟᱜ ᱞᱟᱹᱭ ᱦᱩᱭᱩᱜ ᱠᱟᱱᱟ᱾ ᱟᱵᱮᱱ ᱫᱚ ᱜᱚᱝᱠᱮ ᱛᱟᱞᱦᱮ ᱚᱲᱟᱜ ᱨᱮᱜᱮ ᱵᱤᱱ ᱛᱟᱸᱦᱮᱱ ᱜᱮᱭᱟ ᱥᱮ ᱵᱟᱦᱨᱮ ᱨᱤᱵᱤᱱ ᱛᱟᱸᱦᱮᱱ ᱜᱮᱭᱟ᱾
ᱜᱚᱝᱠᱮ ᱱᱤᱛᱚᱜ ᱫᱚ ᱚᱲᱟᱜ ᱨᱮᱜᱮ ᱦᱮᱱᱟᱜ ᱞᱤᱧᱟ, ᱵᱟᱦᱨᱮ ᱨᱮᱞᱤᱧ ᱛᱟᱦᱮᱸᱜ ᱠᱟᱱᱟ ᱱᱤᱛᱚᱜ ᱫᱚ ᱚᱲᱟᱜ ᱨᱮᱞᱤᱧ ᱦᱮᱡ ᱠᱟᱱᱟ ᱪᱟᱥ ᱠᱟᱹᱢᱤ᱾ ᱠᱷᱟᱛᱤᱨ ᱛᱮ
ᱮᱠᱫᱚᱢ ᱮᱠᱫᱚᱢ ᱟᱵᱚ ᱫᱚ ᱡᱚᱛᱚ ᱥᱟᱱᱟᱢ ᱦᱚᱲ ᱜᱮᱛᱚ ᱪᱟᱹᱥᱤ ᱦᱚᱯᱚᱱ᱾ ᱪᱟᱥᱵᱟᱥ ᱠᱟᱹᱢᱤ ᱠᱷᱟᱹᱛᱤᱨ ᱚᱲᱟᱜ ᱛᱮᱫᱚ ᱥᱮᱴᱮᱨᱚᱜ ᱜᱮ ᱞᱟᱜᱟᱣ ᱟᱵᱚᱱᱟ᱾
ᱦᱳᱭ ᱦᱳᱭ ᱦᱳᱭ
ᱛᱟᱦᱞᱮ ᱢᱟ ᱵᱚᱱ ᱟᱞᱚᱯᱮ ᱪᱤᱱᱛᱟᱹᱭᱟ ᱴᱷᱤᱠ ᱦᱟᱸᱜ ᱪᱟᱸᱫᱳ ᱵᱚᱸᱜᱟ ᱟᱜ ᱫᱟᱭᱟᱢ ᱢᱟᱭᱟ ᱛᱮ ᱥᱮᱨᱢᱟ ᱡᱟᱹᱲᱤ ᱫᱚ ᱦᱩᱭᱩᱜᱼᱟ᱾
ᱫᱟᱜ ᱫᱚᱭ ᱫᱟᱜ ᱠᱮᱫᱟ ᱱᱟᱥᱮ ᱱᱟᱥᱮ ᱚᱱᱠᱟ ᱫᱚ ᱵᱟᱭ ᱫᱟᱜ ᱟᱞᱮ ᱠᱟᱱᱟ᱾ ᱟᱯᱮ ᱞᱮᱠᱟ ᱫᱚ
ᱢᱟ ᱢᱟ ᱮᱠᱫᱚᱢ ᱪᱟᱸᱫᱚ ᱵᱚᱸᱜᱟ ᱟᱯᱮ ᱦᱚᱸ ᱫᱟᱭᱟ, ᱟᱯᱮᱭᱟ ᱟᱨ ᱟᱯᱮ ᱥᱮᱫ ᱫᱚ ᱜᱚᱝᱠᱮ ᱥᱮᱨᱢᱟ ᱡᱟᱹᱲᱤ ᱵᱷᱚᱨᱥᱟ ᱠᱟᱱ ᱜᱮᱭᱟᱯᱮ ᱛᱚ᱾
ᱦᱳᱭ ᱜᱚᱝᱠᱮ ᱥᱮᱨᱢᱟ ᱡᱟᱹᱲᱤ ᱵᱷᱚᱨᱥᱟ ᱜᱮ ᱢᱤᱫ ᱫᱷᱟᱣ ᱜᱮ ᱪᱟᱥ᱾
ᱚ ᱚᱝᱼᱠᱟ